ᱦᱮᱞᱳ
ᱦᱮᱞᱳ
ᱦᱮᱸ ᱡᱚᱦᱟᱨ ᱜᱮ
ᱢᱮᱱ ᱫᱟᱞᱤᱧ ᱡᱚᱦᱟᱨ ᱜᱮ
ᱢᱮᱱ ᱫᱟᱞᱤᱧ ᱡᱚᱦᱟᱨ ᱜᱮ, ᱦᱮᱸ ᱡᱚᱦᱟᱨ ᱜᱮ
ᱦᱩᱸ ᱢᱟᱡᱟᱱ ᱫᱟᱠᱟ ᱠᱚᱯᱮ ᱡᱚᱢ ᱵᱟᱲᱟ ᱠᱮᱜᱼᱟ?
ᱦᱮᱸ ᱡᱚᱢ ᱵᱟᱲᱟ ᱠᱮᱜᱼᱟ ᱞᱮ᱾
ᱦᱩᱸ᱾ ᱪᱮᱫ ᱵᱤᱱ ᱢᱮᱱᱮᱫ ᱛᱟᱦᱮᱸᱱ?
ᱪᱮᱫ ᱠᱚᱯᱮ ᱪᱤᱠᱟᱹ ᱵᱟᱲᱟᱭᱫᱟ?
ᱦᱩᱸ᱾ ᱱᱤᱛᱚᱜ ᱫᱚ ᱱᱟᱦᱟᱜ ᱡᱚᱛᱚ ᱠᱚ ᱡᱟᱹᱯᱤᱫ ᱵᱟᱲᱟ ᱟᱠᱟᱜᱼᱟ ᱟᱫᱚ ᱟᱹᱞᱤᱧ ᱱᱟᱟᱜ ᱫᱩᱲᱩᱵ ᱟᱠᱟᱱᱟ ᱞᱤᱧ᱾
ᱚ᱾ ᱱᱟᱯᱟᱭ ᱵᱟᱲᱟ ᱜᱮᱛᱚ?
ᱦᱩᱸ ᱱᱟᱯᱟᱭ ᱵᱟᱲᱟᱭ ᱜᱮ᱾ ᱮᱱᱛᱮ ᱟᱵᱤᱱ ᱫᱚ ᱪᱮᱫ ᱵᱤᱱ ᱪᱤᱠᱟᱹᱭᱮᱫᱟ?
ᱪᱮᱫ ᱦᱚᱸ ᱵᱟᱝ ᱱᱤᱛᱚᱜ ᱫᱚ ᱡᱮ ᱟᱹᱭᱩᱵ ᱵᱮᱲᱟ ᱫᱚ ᱪᱮᱫ ᱪᱮ ᱜᱮᱭᱟ ᱪᱮ ᱦᱚᱸ ᱵᱟᱝ ᱱᱚᱜᱚᱭ ᱟᱹᱵᱤᱱ ᱥᱟᱞᱟᱜ ᱜᱮᱞᱤᱧ ᱨᱚᱯᱚᱲ ᱠᱟᱱᱟ ᱨᱚᱯᱚᱲ᱾
ᱦᱩᱸ᱾ ᱟᱫᱚ ᱛ ᱠᱷᱟᱱ ᱟᱯᱮ ᱥᱮᱱ ᱫᱚ ᱫᱟᱜ ᱡᱟᱹᱯᱩᱫ ᱠᱚᱫᱚ ᱞᱟᱜᱟᱣ ᱠᱟᱱᱟ ᱥᱮ ᱵᱟᱝ?
ᱫᱟᱜ ᱡᱟᱯᱩᱫ ᱠᱚᱫᱚ ᱵᱟᱝᱜᱮ ᱟᱨᱣᱨᱤ ᱞᱟᱜᱟᱣ ᱫᱚ ᱟᱹᱣᱨᱤ ᱞᱟᱜᱟᱜᱼᱟ ᱢᱟᱱᱮ ᱫᱚᱢᱮ ᱥᱤ ᱥᱤᱛᱩᱝ ᱫᱟᱭ ᱫᱟᱜ ᱫᱟᱭ ᱢᱤᱫ ᱫᱤᱱ ᱠᱷᱟᱱ ᱫᱚ ᱵᱟᱨ ᱫᱤᱱᱮ ᱥᱤᱛᱩᱝ ᱫᱟᱭ ᱛᱟᱦᱞᱮ ᱚᱱᱟ ᱫᱚ ᱪᱮᱠᱟᱞᱮ ᱪᱤᱠᱟᱹ ᱞᱮᱠᱟᱛᱮ ᱞᱟᱜᱟᱜᱼᱟ᱾
ᱦᱮᱸ ᱦᱮᱭᱛᱚ ᱟᱞᱮ ᱥᱮᱱ ᱦᱚᱸ ᱚᱱᱠᱟᱜᱮ᱾ ᱟᱞᱮ ᱥᱮᱱ ᱢᱟᱛᱚ ᱦᱩᱭᱱᱟ ᱢᱤᱫ ᱥᱚᱯᱛᱟ ᱜᱟᱱ ᱫᱟᱜ ᱜᱮ ᱵᱟᱭ ᱫᱟᱜ ᱟᱠᱟᱱᱟᱫᱟ᱾ ᱠᱷᱟᱹᱞᱤ ᱥᱤᱛᱩᱝ ᱜᱮ ᱥᱤᱛᱩᱝ ᱜᱮ᱾ ᱡᱟᱦᱟᱸ ᱛᱤᱱᱟᱹᱜ ᱢᱟᱲᱟᱝ ᱫᱟᱜ ᱞᱮᱫ ᱛᱟᱦᱟᱱᱮ ᱵᱟᱹᱫ ᱠᱚᱨᱮ ᱫᱟᱜ ᱠᱚ ᱛᱟᱦᱮᱸ ᱠᱟᱱᱟ ᱚᱱᱟ ᱠᱚ ᱡᱚᱛᱚ ᱟᱸᱡᱮᱫ ᱪᱟᱵᱟ ᱟᱠᱟᱱᱟ᱾
ᱚ ᱟᱪᱪᱷᱟ᱾ ᱦᱩᱸ ᱛᱚᱞᱟ ᱠᱚᱫᱚ ᱜᱤᱰᱤ ᱦᱩᱭ ᱠᱟᱱᱟ ᱥᱮ ᱵᱟᱝ?
ᱦᱩᱸ ᱚᱱᱟ ᱠᱚᱫᱚ ᱡᱚᱛᱚ ᱦᱩ ᱟᱠᱟᱱᱟ ᱛᱚᱞᱟ ᱠᱚᱫᱚ ᱦᱟᱨᱟ ᱦᱚᱸ ᱦᱟᱨᱟ ᱟᱠᱟᱱᱟ᱾ ᱟᱫᱚ ᱟᱯᱮᱥᱮᱱ ᱫᱚ ᱦᱳᱲᱩ ᱠᱚᱠᱚ ᱪᱟᱥᱟ ᱟᱫᱚ
ᱛᱟᱦᱚᱞᱮ ᱪᱤᱫ ᱱᱤᱭᱟᱹᱞᱟᱝ ᱨᱚᱯᱚᱲᱟ ᱚᱱᱟ ᱜᱮᱛᱚ?
ᱱᱤᱭᱟᱹ ᱪᱟᱥᱵᱟᱥ ᱠᱚᱨᱮᱱᱟᱜ ᱥᱟᱶᱛᱮ ᱟᱵᱚ ᱥᱚᱢᱟᱡᱽ ᱱᱤᱭᱟᱹ ᱠᱚᱛᱮ᱾
ᱟᱪᱪᱷᱟ ᱟᱪᱪᱷᱟ᱾ ᱟᱪᱪᱷᱟ ᱛᱟᱦᱞᱮ ᱪᱟᱥᱵᱟᱥ ᱠᱚᱫᱚ ᱪᱮᱫᱞᱮᱠᱟ ᱦᱩᱭᱩᱜ ᱜᱮᱭᱟ ᱟᱯᱮ ᱥᱮᱱ ᱫᱚ ᱪᱮᱫ ᱠᱚ ᱦᱩᱭᱩᱜᱼᱟ?
ᱪᱟᱥᱵᱟᱥ ᱫᱚ ᱟᱞᱮ ᱥᱮᱱ ᱫᱚ ᱵᱷᱟᱹᱜᱤ ᱫᱚ ᱦᱩᱲᱩ ᱜᱮ ᱪᱟᱥ ᱟᱠᱚ᱾ ᱟᱨ ᱵᱟᱹᱠᱤ ᱫᱤᱱ ᱫᱚ ᱛᱩᱲᱤ ᱠᱚ ᱜᱩᱦᱩᱢ ᱠᱚᱠᱚ ᱪᱟᱥᱟ‍᱾
ᱦᱮᱸ ᱨᱚᱲ ᱠᱟᱹᱴᱤᱡ ᱵᱟᱝ ᱟᱸᱡᱚᱢᱚᱜ ᱠᱟᱱᱟ?
ᱢᱮᱱᱮᱫᱼᱟ ᱞᱤᱧ ᱟᱞᱮᱥᱮᱱ ᱫᱚ ᱠᱷᱟᱹᱞᱤ ᱦᱩᱲᱩ ᱜᱮᱠᱚ ᱪᱟᱥᱟ᱾
ᱚ ᱟᱪᱪᱷᱟ ᱛᱟᱦᱞᱮ ᱫᱟᱜ ᱫᱚ ᱛᱟᱦᱞᱮ ᱪᱮᱫ ᱨᱮᱱᱟᱜ ᱫᱟᱜ ᱯᱮ ᱧᱟᱢ ᱜᱮᱭᱟ? ᱥᱮᱨᱢᱟ ᱫᱟᱜ ᱯᱮ ᱧᱟᱢᱟ ᱥᱮ ᱠᱮᱱᱮᱞ ᱫᱟᱜ ᱱᱟᱹᱭ ᱫᱟᱜ ᱥᱮ ᱢᱤᱱᱤ ᱠᱚ ᱢᱮᱱᱟᱜᱼᱟ ᱟᱯ ᱥᱮᱫ ᱫᱚ ᱚᱠᱟᱴᱟᱜ ᱛᱮᱯᱮ
ᱤᱭᱟᱹ ᱟᱞᱮ ᱥᱮᱱ ᱫᱚ ᱠᱷᱟᱞᱤ ᱥᱮᱨᱢᱟ ᱫᱟᱜ ᱜᱮ᱾ ᱥᱮᱨᱢᱟ ᱫᱟᱜ ᱟᱨ, ᱵᱩᱨᱩ ᱫᱟᱜ ᱠᱚ ᱞᱤᱸᱡᱤ ᱟᱲᱜᱚᱱᱟ ᱤᱱᱟᱹ ᱠᱚᱛᱮ ᱜᱮ ᱟᱞᱮ ᱫᱚ ᱪᱟᱥ ᱟᱞᱮ᱾
ᱚ ᱟᱪᱷᱟ᱾
ᱠᱮᱱᱮᱞ ᱠᱚᱫᱚ ᱢᱮᱱᱟᱜ ᱫᱚ ᱢᱮᱱᱟᱜ ᱜᱮᱭᱟ ᱟᱫᱚ ᱚᱱᱟ ᱠᱚᱫᱚ ᱟᱞᱮ ᱫᱚ ᱟᱞᱮ ᱠᱷᱚᱱ ᱫᱚ ᱞᱟᱛᱟᱨ ᱜᱮᱭᱟ ᱟᱨ ᱟᱞᱮ ᱥᱮᱫᱟᱜ ᱫᱤᱥᱚᱢ ᱫᱚ ᱠᱟᱹᱴᱤᱡ ᱵᱩᱨᱩ ᱫᱤᱥᱚᱢ ᱠᱟᱱᱟ ᱛᱚ ᱮᱱᱠᱷᱟᱱ ᱵᱩᱨᱩ ᱫᱤᱥᱚᱢ ᱫᱚ ᱢᱟᱱᱮ ᱠᱮᱱᱮᱞ ᱫᱟᱜ ᱢᱟ ᱪᱮᱛᱟᱱ ᱥᱮᱫ ᱢᱟ ᱵᱟᱝ ᱨᱟᱠᱟᱵ ᱟ᱾
ᱦᱳᱭ ᱦᱳᱭ ᱚᱱᱟ ᱢᱟ ᱞᱟᱛᱟᱨ ᱥᱮᱱ ᱟᱲᱜᱳᱱ᱾
ᱦᱩᱸ᱾ ᱟᱫᱚ ᱱᱤᱭᱟᱹ ᱥᱮᱨᱢᱟ ᱜᱮ ᱱᱟᱦᱟᱜ ᱠᱩ ᱥᱟᱨᱵᱷᱮ ᱠᱟᱛᱮᱜ ᱯᱟᱭᱤᱯ ᱠᱚᱠᱚ ᱛᱚᱯᱟ ᱵᱟᱲᱟᱜ ᱛᱟᱞᱦᱮ ᱟᱫᱚ ᱢᱚᱴᱚᱨ ᱛᱮ ᱥᱮ ᱱᱟᱦᱟᱜ ᱪᱮᱫ ᱛᱮᱦᱟᱜ ᱨᱟᱠᱟᱵ ᱟᱠᱚ ᱚᱱᱟ ᱠᱮᱱᱮᱞ ᱫᱟᱜ ᱜᱮ ᱦᱟᱜ ᱟᱫᱚ ᱤᱱᱟᱹ ᱯᱚᱨᱮ ᱫᱚ ᱱᱟᱜ ᱟᱞᱮ ᱦᱚᱸ ᱧᱟᱢ ᱟᱞᱮ ᱠᱮᱱᱮᱞ ᱫᱟᱜ ᱠᱚ
ᱚ ᱦᱩᱸ ᱚᱱᱟ ᱦᱚᱸ ᱢᱤᱫᱴᱟᱱ ᱫᱟᱜ ᱨᱮᱱᱟᱜ ᱚᱱᱮᱠ ᱯᱨᱚᱵᱞᱮᱢ ᱦᱩᱭᱩᱜᱼᱟ
ᱦᱩᱸ ᱦᱩᱸ ᱟᱫᱚ ᱟᱯᱮ ᱥᱮᱱ ᱦᱟᱜ ᱪᱮᱫ ᱠᱚᱠᱚ ᱪᱟᱥᱟ
ᱟᱞᱮ ᱥᱮᱱ ᱫᱚ ᱥᱟᱱᱟᱢᱟᱜ ᱞᱮᱠᱟᱱᱟᱜ ᱥᱚᱵᱡᱤ ᱠᱚ ᱠᱚ ᱪᱟᱥ ᱜᱮᱭᱟ ᱟᱨ ᱥᱤᱡᱤᱱ ᱨᱮ ᱟᱨᱠᱤ ᱥᱤᱡᱤᱱ ᱨᱮ ᱠᱤᱪᱷᱩ ᱠᱚ ᱪᱟᱥ ᱜᱮᱭᱟ ᱦᱩᱲᱩ ᱠᱚ ᱪᱟᱥᱟ ᱛᱩᱲᱤ ᱠᱚᱥᱞᱟ ᱛᱟᱨᱯᱚᱨᱮ ᱟᱞᱩ ᱟᱨ ᱵᱤᱵᱷᱤᱱᱱᱚ ᱨᱚᱠ ᱚᱢ ᱟᱨᱠᱤ ᱥᱚᱵᱡᱤ ᱠᱚ ᱪᱟᱥ ᱜᱮᱭᱟ ᱠᱚ ᱢᱟᱱᱮ ᱡᱷᱚᱛᱚ ᱨᱚᱠᱚᱢᱟᱜ ᱜᱮᱠᱚ ᱪᱟᱥ ᱜᱮᱭᱟ ᱟᱨᱠᱤ
ᱟᱫᱚ ᱯᱮ ᱪᱟᱥ ᱟᱯᱮ ᱟᱫᱚ ᱚᱱᱛᱮ ᱫᱚ ᱫᱟᱜ ᱨᱮᱱᱟᱜ ᱥᱩᱵᱤᱫᱷᱟ ᱠᱚ ᱫᱚ ᱚᱠᱟ ᱞᱮᱠᱟ ᱪᱮᱫ ᱫᱟᱜ ᱛᱮᱯᱮ ᱪᱟᱥ ᱮᱫ
ᱮᱫ ᱟᱞᱮ ᱫᱚ ᱢᱟᱱᱮ ᱮ ᱢᱤᱱᱤ ᱫᱟᱜ ᱦᱚᱸ ᱢᱮᱱᱟᱜᱼᱟ ᱟᱨ ᱱᱟᱹᱭ ᱦᱚᱸ ᱢᱮᱱᱟᱜ ᱜᱮᱭᱟ ᱥᱩᱨ ᱨᱮ
ᱦᱩᱸ ᱮᱱᱛᱮ ᱟᱯᱮ ᱥᱮᱱ ᱵᱷᱟᱜᱤ ᱢᱮᱱᱮᱫ
ᱞᱟᱹᱭ ᱵᱤᱱ
ᱟᱫᱚ ᱚᱱᱟ ᱥᱚᱵᱡᱤ ᱠᱚᱯᱮ ᱪᱟᱥᱟ ᱚᱱᱟ ᱫᱚ ᱠᱷᱟᱹᱞᱤ ᱚᱲᱟᱜ ᱱᱤᱭᱟᱹ ᱞᱟᱹᱜᱤᱫ ᱥᱮ ᱟᱹᱠᱷᱨᱤᱧ ᱦᱚᱸᱯᱮ ᱟᱹᱠᱷᱨᱤᱧ ᱜᱮᱭᱟ
ᱮᱸ ᱟᱠᱷᱨᱤᱧ ᱦᱚᱞᱮ ᱟᱠᱷᱨᱤᱧ ᱜᱮᱭᱟ ᱟᱨ ᱚᱲᱟᱜ ᱥᱩᱨ ᱨᱮ ᱛᱮᱫ ᱚᱲᱟᱜ ᱞᱟᱹᱜᱤᱫ ᱨᱮ ᱪᱟᱥ ᱜᱮᱭᱟ ᱟᱨ ᱵᱟᱠᱷᱟᱱ ᱫᱚ ᱥᱟᱺᱜᱤᱧ ᱨᱮ ᱡᱩᱫᱤ ᱞᱮ ᱪᱟᱥᱟ ᱮᱸᱰᱮ ᱠᱷᱟᱱ ᱫᱚ ᱢᱟᱱᱮ ᱟᱠᱷᱨᱤᱧ ᱞᱟᱹᱜᱤᱫ ᱛᱮ
ᱦᱩᱸ
ᱟᱫᱚ ᱟᱠᱷᱨᱤᱧ ᱞᱟᱹᱜᱤᱫ ᱫᱚ ᱟᱯᱮ ᱵᱟᱡᱟᱨ ᱥᱮᱱ ᱦᱩᱭ ᱟᱯᱮᱭᱟ ᱥᱮ ᱚᱱᱟ ᱟᱹᱛᱩ ᱵᱟᱦᱮᱨ ᱠᱚᱨᱮ ᱦᱟᱴ ᱠᱚ ᱦᱩᱭᱩᱜᱼᱟ
ᱮᱸᱱ ᱵᱟᱡᱟᱨ ᱦᱚᱸᱠᱚ ᱤᱫᱤ ᱦᱚᱴᱚ ᱠᱟᱛᱟᱞᱮᱭᱟ ᱛᱟᱨ ᱯᱚᱨᱮ ᱦᱟᱴ ᱠᱚ ᱦᱩᱭᱩᱜᱼᱟ ᱦᱟᱴ ᱫᱚ ᱦᱩᱭᱩᱜ ᱠᱟᱱᱟ ᱢᱤᱫ ᱫᱤᱱ ᱜᱮ ᱦᱩᱭᱩᱜ-ᱟ ᱛᱚ ᱟᱫᱚ ᱵᱟ ᱵᱟᱫᱽ ᱵᱟᱹᱠᱤ ᱫᱤᱱ ᱫᱚ ᱟᱨ ᱯᱮ ᱦᱮᱞᱳ
ᱟᱪᱪᱷᱟ ᱚᱱᱟ ᱟᱯᱮ ᱠᱷᱚᱱ ᱫᱚ ᱵᱟᱡᱟᱨ ᱠᱚ ᱫᱚ ᱛᱤᱢᱤᱱ ᱥᱟᱺᱜᱤᱧᱟ ᱥᱮ ᱟᱯᱮ ᱫᱚ ᱵᱟᱡᱟᱨ ᱵᱷᱤᱲᱟᱹᱣ ᱨᱮ ᱜᱮ ᱢᱮᱱᱟᱜ ᱟᱠᱟᱫ ᱯᱮᱭᱟ
ᱵᱟᱡᱟᱨ ᱫᱚ ᱵᱮᱥᱤ ᱫᱚ ᱵᱟᱝ ᱥᱟᱺᱜᱤᱧᱟ ᱥᱩᱨ ᱜᱮᱭᱟ ᱮᱠ ᱠᱤᱞᱳᱢᱤᱴᱟᱨ ᱜᱟᱱ ᱚᱱᱠᱟ ᱦᱩᱭᱩᱜᱼᱟ
ᱦᱩᱸ ᱦᱩᱸ ᱦᱮᱸᱛᱚ ᱟᱯᱮ ᱫᱚ ᱛᱚ ᱵᱟᱡᱟᱨ ᱥᱩᱨ ᱜᱮᱭᱟ ᱯᱮ
ᱦᱳᱭ ᱦᱳᱭ ᱵᱟᱡᱟᱨ ᱫᱚ ᱥᱩᱨ ᱜᱮᱭᱟ ᱵᱮᱥᱤ ᱫᱚ ᱵᱟᱝ ᱞᱮ ᱥᱟᱺᱜᱤᱧᱟ ᱟᱨ ᱚᱱᱟ ᱮᱱᱟ ᱨᱮᱱᱟᱜ ᱫᱚ ᱟᱠᱷᱨᱤᱧ ᱨᱮᱱᱟᱜ ᱫᱚ ᱠᱳᱱᱳ ᱯᱨᱚᱵᱽᱞᱮᱢ ᱫᱚ ᱵᱟᱝ ᱦᱩᱭᱩᱜᱼᱟ
ᱤᱧᱟ ᱟᱠᱚ ᱠᱚ ᱦᱤᱡᱩᱜ ᱜᱮᱭᱟ ᱟᱨ ᱟᱨᱠᱤ ᱡᱟᱦᱟᱸᱭ ᱠᱚ ᱠᱚ ᱦᱟᱛᱟᱣ ᱜᱮᱭᱟ ᱩᱱᱠᱩ ᱦᱚᱸᱠᱚ ᱦᱤᱡᱩᱜ ᱜᱮᱭᱟ ᱵᱟᱠᱷᱟᱱ ᱫᱚ ᱥᱮᱛᱟᱜ ᱨᱮ ᱥᱚᱵᱽᱡᱤ ᱵᱟᱡᱟᱨ ᱛᱮ ᱠᱚ ᱤᱫᱤ ᱦᱚᱴᱚ ᱠᱟᱜᱼᱟ ᱠᱚ ᱡᱟᱦᱟᱸᱭ ᱫᱚ ᱮ ᱯᱟᱹᱭᱠᱟᱹᱨᱤ ᱠᱩ ᱞᱤᱭ ᱠᱚᱣᱟ ᱥᱮ ᱩᱱᱠᱩ ᱴᱷᱮᱱ ᱠᱚ ᱫᱚᱦᱚ ᱦᱚᱴᱚ ᱠᱟᱜᱼᱟ
ᱦᱩᱸ ᱟᱫᱚ ᱛᱟᱞᱦᱮ ᱟᱯᱮ ᱫᱚ ᱚᱱᱛᱮ ᱟᱯᱮ ᱥᱮᱱ ᱫᱚ ᱡᱟᱦᱟᱱ ᱚᱱᱠᱟ ᱯᱟᱛᱟ ᱠᱚ ᱦᱩᱭᱩᱜᱼᱟ ᱥᱮ ᱵᱟᱭ ᱦᱩᱭᱩᱜ-ᱟ
ᱯᱟᱛᱟ ᱵᱚᱞᱛᱮ ᱯᱟᱛᱟ ᱫᱚ ᱚᱱᱠᱟ ᱫᱚ ᱵᱟᱝ ᱦᱩᱭᱩᱜᱼᱟ ᱟᱞᱮ ᱥᱮᱫ ᱫᱚ ᱡᱟᱹᱥᱛᱤ ᱯᱳᱜᱽ ᱜᱨᱟᱢ ᱵᱮᱥᱤ ᱦᱩᱭᱩᱜᱼᱟ
ᱦᱩᱸ ᱯᱨᱳᱜᱨᱟᱢ ᱚ ᱟᱪᱪᱷᱟ ᱦᱮᱸ ᱟᱫᱚ ᱯᱷᱳᱱ ᱠᱚᱨᱮ ᱞᱮ ᱧᱮᱞ ᱵᱟᱲᱟ ᱟᱠᱟᱫ ᱫᱚ ᱫᱚᱢᱮ ᱠᱚ ᱮᱱᱮᱡ ᱟᱠᱚ ᱟᱫᱚ ᱟᱫᱚ ᱚᱱᱮ ᱡᱮ ᱚᱱᱠᱟ ᱮᱱᱮᱡ ᱟᱠᱚ ᱟᱫᱚ ᱚᱱᱟ ᱫᱚ ᱟᱯᱮ ᱫᱚ ᱪᱮᱫ ᱞᱮᱠᱟ ᱢᱟᱱᱮ ᱵᱷᱟᱜᱤ ᱜᱮᱯᱮ ᱢᱚᱱᱮᱭᱟ ᱥᱮ ᱠᱤᱪᱷᱩ ᱛᱚ ᱚᱱᱟ ᱢᱟᱱᱮ ᱵᱟᱝ ᱵᱷᱟᱜᱮ ᱧᱚᱜ ᱠᱟᱱ
ᱮᱱᱰ ᱵᱷᱟᱜᱮ ᱫᱚ ᱵᱟᱝ ᱵᱩᱡᱷᱟᱹᱜᱼᱟ ᱡᱟᱦᱟᱸ ᱫᱚ ᱟᱫᱚ ᱵᱟᱨᱚᱱ ᱠᱟᱛᱮᱜ ᱨᱮ ᱦᱚᱸ ᱵᱟᱠᱚ ᱟᱸᱡᱚᱢᱟ ᱡᱟᱦᱟᱸᱭ ᱠᱚ ᱪᱟᱞᱟᱣ ᱨᱮᱱᱟᱜ ᱟᱨᱠᱤ᱾ ᱯᱳᱜ ᱜᱨᱟᱢ ᱧᱮᱞ ᱠᱚ ᱪᱟᱞᱟᱜ ᱜᱮᱭᱟ ᱟᱫᱚ ᱵᱷᱟᱜᱮ ᱫᱚ ᱵᱟᱝ ᱵᱩᱡᱷᱟᱹᱜᱼᱟ ᱟᱨ ᱵᱟᱨᱚᱱ ᱠᱟᱛᱮ ᱨᱮ ᱦᱚᱸ ᱵᱟᱠᱚ ᱟᱸᱡᱚᱢᱟ ᱟᱫᱚ ᱪᱤᱠᱟᱹ ᱫᱟᱲᱮᱭᱟᱜᱼᱟ ᱱᱤᱡᱮ ᱛᱚ ᱟᱨ ᱡᱳᱨ ᱠᱟᱛᱮᱫ ᱫᱚ ᱡᱟᱦᱟᱱᱟᱜ ᱡᱤᱱᱤᱥ ᱫᱚ ᱵᱟᱝ ᱦᱩᱭᱩᱜ ᱟᱥᱮ ᱟᱨ ᱟᱠᱚ ᱵᱟᱠᱚ ᱵᱩᱡᱷᱟᱹᱣ ᱞᱮᱠᱷᱟᱱ ᱟᱠᱚ ᱟᱠᱚ ᱛᱮᱠᱚ ᱵᱩᱡᱷᱟᱹᱣ ᱞᱮᱠᱷᱟᱱ ᱢᱤᱫ ᱴᱮᱱ ᱦᱩᱸ ᱵᱮᱯᱟᱨ ᱠᱟᱱᱟ ᱛᱟᱯᱚᱨᱮ ᱱᱤᱡᱮ ᱢᱮᱱ ᱠᱟᱛᱮᱜ ᱮ ᱫᱚ ᱱᱤᱡᱮ ᱥᱟᱛᱮᱜ ᱜᱮ ᱠᱷᱟᱹᱯᱟᱹᱨᱤ ᱠᱚ ᱦᱤᱡᱩᱜᱼᱟ ᱟᱫᱚ ᱚᱱᱟ ᱛᱮ ᱟᱫᱚ ᱠᱷᱟᱨᱟᱯ ᱵᱩᱡᱷᱟᱹᱜ ᱨᱮᱦᱚᱸ ᱟᱫᱚ ᱪᱮᱫ ᱪᱮᱫ ᱦᱚᱸ ᱪᱤᱠᱟᱹ ᱛᱮᱱᱟᱜ ᱫᱚ ᱵᱟᱹᱱᱩᱜᱼᱟ᱾ ᱪᱤᱠᱟᱹ
ᱦᱩᱸ ᱮᱱᱛᱮᱫ ᱯᱟᱴᱟᱵᱤᱸᱷᱟᱹ ᱯᱟᱛᱟ ᱠᱚᱫᱚ ᱵᱤᱱ ᱧᱮᱞ ᱟᱠᱟᱫ ᱥᱮ ᱵᱟᱝ?
ᱵᱟᱝ ᱵᱟᱝ ᱵᱟᱞᱤᱧ ᱧᱮᱞ ᱠᱟᱜᱼᱟ ᱯᱟᱴᱟᱵᱤᱸᱷᱟᱹ ᱯᱟᱛᱟ ᱠᱚᱫᱚ᱾
ᱦᱩᱸ ᱦᱮᱸᱛᱚ ᱟᱧᱸᱡᱚᱢ ᱵᱟᱲᱟ ᱠᱟᱫ ᱜᱮ ᱥᱮ ᱵᱟᱝ?
ᱦᱮᱸ ᱟᱸᱡᱚᱢ ᱦᱚᱸ ᱟ ᱯᱷᱳᱱ ᱠᱚᱨᱮ ᱧᱮᱞ ᱵᱟᱲᱟ ᱦᱳᱭ ᱠᱟᱱᱟ᱾
ᱦᱩᱸ
ᱧᱮᱞ ᱫᱚ ᱚᱨᱤᱡᱤᱱᱟᱞ ᱫᱚ ᱵᱟᱝ ᱧᱮᱞ ᱦᱩᱭ ᱠᱟᱱᱟ ᱢᱮᱫ ᱛᱮᱫᱚ᱾
ᱦᱩᱸ
ᱡᱮᱛᱮ ᱡᱟᱦᱟᱸ ᱛᱤᱥ ᱥᱚᱢᱚᱭ ᱠᱚ ᱧᱟᱢ ᱞᱮᱠᱷᱟ ᱥᱚᱢᱚᱭ ᱠᱚᱵᱤ ᱧᱟᱢ ᱞᱮᱠᱷᱟᱱ ᱫᱚ ᱡᱟᱦᱟᱸᱛᱤᱥ ᱧᱮᱞ ᱤᱫᱤ ᱯᱮ᱾
ᱦᱳᱭ ᱦᱳᱭ ᱪᱟᱞᱟᱜ ᱦᱩᱭᱩᱜᱼᱟ ᱥᱳᱢᱳᱭ ᱠᱚ ᱧᱟᱢ ᱞᱮᱠᱷᱟᱱ ᱫᱚ ᱪᱟᱞᱟᱜ ᱦᱩᱭᱩᱜ ᱜᱮᱭᱟ ᱧᱮᱞ ᱟᱹᱜᱩᱭ ᱦᱩᱭᱩᱜᱼᱟ᱾
ᱦᱩᱸ
ᱟᱨ ᱚᱱᱛᱮ ᱵᱩᱨᱩ ᱵᱚᱸᱜᱟ ᱥᱮ ᱪᱮᱫ ᱦᱩᱭᱩᱜᱼᱟ ᱚᱱᱠᱟ ᱟᱸᱡᱚᱢᱮᱫ ᱛᱟᱦᱮᱸᱫ ᱞᱮ ᱵᱩᱨᱩ ᱵᱚᱸᱜᱟ ᱠᱚ
ᱦᱮᱸ ᱦᱮᱸ ᱱᱚᱣᱟ ᱵᱩᱨᱩ ᱵᱚᱸᱜᱟᱜ ᱫᱚ ᱟᱞᱮ ᱱᱤᱭᱟᱹ ᱥᱩᱨ ᱠᱚᱨᱮ ᱦᱩᱭᱩᱜ ᱜᱮᱭᱟ᱾ ᱟᱹᱰᱤ ᱢᱟᱨᱟᱝ ᱵᱩᱨᱩᱣᱟᱜ ᱢᱟᱨᱟᱝ ᱵᱩᱨᱩ ᱵᱚᱸᱜᱟᱜ ᱱᱤᱛᱚᱜ ᱦᱳᱭ ᱥᱮᱴᱮᱨ ᱟᱠᱟᱱᱟ᱾ ᱫᱟᱨᱟᱭ ᱪᱟᱸᱫᱳ ᱨᱮᱱᱟᱜ ᱫᱟᱨᱟᱭ ᱪᱟᱸᱫᱳ ᱨᱮᱱᱟᱜ ᱢᱚᱬᱮ ᱢᱟᱹᱦᱤᱛ ᱦᱤᱞᱳᱜ
ᱚ
ᱦᱮᱸ ᱡᱮ ᱟᱹᱰᱤ ᱯᱚ ᱵᱤᱥᱤ ᱟᱠᱚ ᱟᱫᱚ ᱟᱞᱮ ᱦᱚᱸ ᱥᱮᱱ ᱵᱟᱲᱟᱜ ᱜᱮᱭᱟᱞᱮ᱾ ᱦᱚᱲ ᱠᱚ ᱧᱮᱞ ᱞᱮᱠᱟ᱾ ᱪᱮᱫ ᱠᱚ ᱪᱮᱫ ᱠᱚ ᱦᱟᱴ ᱮᱫᱟ ᱠᱚ ᱪᱮᱫ ᱠᱚ ᱫᱚᱠᱟᱱ ᱮᱫᱟ ᱠᱚ?
ᱚ ᱟᱨ ᱪᱮᱫ ᱠᱚ ᱪᱮᱫ ᱠᱚᱠᱚ ᱦᱟᱴ ᱜᱮᱭᱟ ᱵᱟᱡᱟᱨ ᱫᱚᱠᱟᱱ ᱜᱮᱭᱟ ᱠᱚ ᱟᱨᱠᱤ ᱚᱸᱰᱮ ᱠᱚᱫᱚ
ᱚᱝᱠᱟ ᱢᱟᱱᱮ ᱫᱚᱠᱟᱱ ᱟᱠᱚ ᱡᱚᱛᱚ ᱠᱤᱪᱷᱩ ᱜᱮ ᱧᱟᱢᱚᱜᱼᱟ᱾ ᱡᱚᱢ ᱡᱤᱱᱤᱥ ᱠᱷᱚᱱ ᱦᱚᱨᱚᱜ ᱵᱟᱸᱫᱮ ᱠᱷᱚᱱ ᱟᱵᱚᱣᱟᱜ ᱥᱟᱯᱟᱯ ᱠᱷᱚᱱ ᱡᱟ ᱠᱤᱪᱷᱩ ᱢᱟᱱᱮ ᱟᱵᱚ ᱡᱟᱦᱟᱸ ᱛᱤᱱᱟᱹᱜ ᱚᱲᱟᱜ ᱨᱮᱱᱟᱜ ᱥᱟᱢᱟᱱ ᱠᱚ ᱛᱟᱦᱮᱱ ᱚᱱᱟ ᱠᱚ ᱡᱚᱛᱚ ᱠᱤᱪᱷᱩ ᱜᱮ ᱧᱟᱢᱚᱜᱼᱟ᱾ ᱞᱟᱹᱭ ᱜᱟᱱᱚᱜᱼᱟ ᱚᱱᱟ ᱛᱤᱨᱭᱳ ᱵᱟᱱᱟᱢ ᱠᱚ ᱠᱟᱹᱯᱤ ᱛᱟᱨᱣᱟᱲᱮ ᱠᱚ ᱛᱚᱲᱟ ᱢᱟᱞᱟ ᱠᱚ ᱥᱟᱱᱟᱢ ᱠᱤᱪᱷᱩ ᱜᱮ ᱧᱟᱢᱚᱜᱼᱟ᱾ ᱫᱷᱩᱛᱤ ᱯᱟᱹᱧᱪᱤ ᱠᱚ
ᱚ ᱛᱟᱨᱢᱟᱱᱮ ᱢᱟᱱᱮ ᱡᱟᱜᱩᱞᱟᱹ ᱥᱟᱱᱛᱟᱲᱟᱜ ᱥᱟᱯᱟᱵ ᱟᱨᱠᱤ ᱚᱱᱟ ᱫᱚ ᱥᱟᱱᱟᱢᱟᱜ ᱜᱮ ᱧᱮᱞᱚᱜᱼᱟ᱾ ᱧᱟᱢᱚᱜᱼᱟ ᱟᱨᱠᱤ ᱚᱸᱰᱮ ᱫᱚ ᱥᱮ ᱪᱮᱫ ᱞᱮᱠᱟ ᱟᱨ ᱡᱟᱦᱟᱸᱭ ᱠᱚ ᱪᱟᱞᱟᱣ ᱞᱮᱱᱠᱷᱟᱱ ᱠᱚ ᱢᱟᱱᱮ ᱚᱱᱟ ᱠᱚ ᱚᱱᱟ ᱠᱚ ᱢᱟᱱᱮ ᱟᱥᱟᱱᱤ ᱛᱮᱠᱚ ᱦᱟᱛᱟᱣ ᱟᱹᱜᱩ ᱫᱟᱲᱮᱭᱟᱜᱼᱟ ᱵᱟᱝ᱾ ᱪᱮᱞᱮ
ᱦᱩᱸ ᱦᱩᱸ
ᱛᱟᱦᱞᱮ ᱟᱨᱦᱚᱸ ᱡᱚᱢ ᱡᱤᱱᱤᱥ ᱠᱚᱦᱚᱸ ᱧᱟᱢᱚᱜ ᱜᱮᱭᱟ ᱯᱤᱴᱷᱟᱹ ᱠᱚᱠᱚ ᱦᱟᱴ ᱠᱟᱜᱼᱟ ᱞᱮᱴᱚ ᱠᱚ ᱫᱟᱠᱟ ᱩᱛᱩ ᱠᱚ ᱥᱟᱺᱜᱤᱧ ᱥᱟᱺᱜᱤᱧ ᱠᱷᱚᱱᱟᱜ ᱦᱚᱲ ᱠᱚᱠᱚ ᱦᱤᱡᱩᱜᱼᱟ ᱛᱚ ᱮᱱᱠᱷᱟᱱ ᱟᱫᱷᱮᱠ ᱠᱚᱫᱚ ᱵᱟᱡᱟᱨ ᱫᱤᱥ ᱥᱚᱢ ᱨᱮᱱ ᱦᱚᱲ ᱠᱚ ᱛᱟᱦᱮᱱᱟᱠᱚ ᱟᱫᱚ ᱞᱟᱹᱭᱟᱠᱚ ᱦᱮᱸ ᱟᱵᱚ ᱫᱚ ᱟᱹᱛᱩ ᱫᱤᱥᱚᱢ ᱨᱮᱱ ᱥᱮᱫᱟᱭ ᱦᱚᱲ ᱛᱚ ᱮᱱᱠᱷᱟᱱ ᱫᱚ ᱛᱚ ᱥᱮᱫᱟᱭ ᱞᱮᱠᱟᱱᱟᱜ ᱠᱤᱪᱷᱩ ᱡᱚᱢ ᱠᱟᱛᱮᱫ ᱵᱚᱱ ᱪᱟᱞᱟᱜᱼᱟ ᱦᱩᱸ ᱩᱱᱠᱩ ᱫᱚ ᱟᱫᱚ ᱯᱤᱴᱷᱟᱹ ᱠᱚ ᱞᱮᱴᱚ ᱠᱚᱠᱚ ᱡᱚᱢ ᱜᱮᱭᱟ ᱠᱚ
ᱟᱪᱪᱷᱟ ᱟᱪᱪᱷᱟ ᱥᱟᱱᱟᱢᱟᱜ ᱜᱮ ᱟᱨᱠᱤ ᱛᱟᱦᱮᱱ ᱜᱮᱭᱟ ᱵᱟᱝ ᱚᱱᱟ ᱠᱚ ᱚᱸᱰᱮ ᱫᱚ ᱟᱨ ᱟᱨ ᱟᱨ ᱵᱩᱨᱩ ᱪᱮᱛᱟᱱ ᱨᱮᱢᱟ ᱪᱤᱠᱟᱹ ᱛᱮᱠᱚ ᱫᱮᱡ ᱢᱟᱱᱮ ᱪᱮᱫ ᱞᱮᱠᱟ ᱠᱟᱛᱮ ᱠᱚ ᱫᱮᱡᱚᱜᱼᱟ ᱚᱱᱟ ᱠᱟᱹᱴᱤᱡ
ᱩᱸ ᱯᱟᱹᱦᱤᱞ ᱫᱚ ᱱᱟᱜ ᱚᱱᱠᱟ ᱥᱤᱲᱤ ᱠᱚᱫᱚ ᱵᱟᱝ ᱛᱟᱦᱮᱸ ᱠᱟᱱᱟ ᱯᱟᱹᱦᱤᱞ ᱫᱚ ᱱᱤᱡᱮᱨ ᱫᱟᱲᱮᱛᱮ ᱡᱟᱦᱟᱸ ᱛᱤᱱᱟᱹᱜ ᱚᱱᱟ ᱫᱷᱤᱨᱤ ᱠᱚᱨᱮ ᱥᱮ ᱱᱟᱹᱲᱤ ᱥᱟᱠᱟᱢ ᱫᱟᱨᱮ ᱠᱚᱨᱮ ᱥᱟᱵ ᱥᱟᱵ ᱠᱟᱛᱮᱫ ᱜᱮᱠᱚ ᱫᱮᱡᱚᱜ ᱛᱟᱦᱮᱱ ᱦᱩᱸ ᱟᱫᱚ ᱱᱤᱭᱟᱹ ᱫᱟᱱ ᱫᱚᱦᱟᱜ ᱥᱚᱨᱠᱟᱨ ᱯᱟᱦᱴᱟ ᱥᱮᱫ ᱠᱷᱚᱱ ᱩᱸᱜ ᱠᱚ ᱥᱤᱲᱤ ᱠᱚ ᱵᱮᱱᱟᱣ ᱠᱟᱫᱟ ᱟᱫᱚ ᱱᱤᱭᱟᱹ ᱫᱷᱟᱣ ᱠᱷᱚᱱ ᱫᱚ ᱱᱟᱜ ᱟᱫᱚ ᱟᱞᱜᱟ ᱛᱮᱜᱮ ᱠᱚ ᱫᱮᱡᱚᱜ-ᱟ ᱠᱚ
ᱚᱻ ᱟᱹᱰᱤ ᱥᱩᱵᱤᱫᱷᱟ ᱛᱟᱦᱞᱮ ᱥᱩᱵᱤᱫᱷᱟ ᱟᱹᱰᱤ ᱜᱟᱱ ᱠᱚ ᱧᱟᱢ ᱠᱮᱜᱼᱟ ᱡᱮ ᱟᱹᱰᱤ ᱥᱚᱦᱚᱡ ᱛᱮᱠᱚ ᱫᱮᱡ ᱫᱟᱲᱮᱭᱟᱜᱼᱟ
ᱦᱩᱸᱻ ᱦᱩᱸᱻ
ᱚᱻ, ᱟᱨ ᱛᱟᱦᱞᱮ ᱚᱱᱟ ᱤᱭᱟᱹ ᱵᱩᱨᱩ ᱨᱮᱫᱚ ᱛᱟᱦᱞᱮ ᱪᱮᱫ ᱞᱮᱠᱟ ᱵᱚᱸᱜᱟ ᱵᱩᱨᱩ ᱫᱚ ᱛᱟᱦᱞᱮ ᱛᱤᱥ ᱠᱚ ᱦᱩᱭᱩᱜ ᱜᱮᱭᱟ ᱵᱚᱸᱜᱟ ᱠᱚ, ᱵᱚᱸᱜᱟᱭ ᱫᱚᱠᱚ ᱡᱟᱦᱟᱸ ᱫᱚ ᱡᱮᱞᱳᱜ ᱠᱚ ᱦᱚᱲ ᱠᱚ ᱧᱮᱞ ᱠᱚ ᱪᱟᱞᱟᱜᱼᱟ ᱥᱮ ᱛᱟᱨ ᱞᱟᱦᱟ ᱫᱤᱱ ᱥᱮ ᱪᱮᱫ ᱞᱮᱠᱟ ᱛᱤᱱᱟᱹᱜ ᱫᱤᱱ ᱦᱩᱭᱩᱜᱼᱟ ᱟᱨᱠᱤ ᱚᱱᱛᱮᱱᱟᱜ ᱯᱚᱨᱚᱵᱽ
ᱦᱩᱸᱻ ᱚᱱᱠᱟ ᱫᱚ ᱱᱟᱜ ᱵᱩᱨᱩ ᱵᱚᱸᱜᱟ ᱫᱚ ᱦᱟᱸᱜ ᱩᱸᱻ ᱚᱸᱰᱮᱱᱟᱜ ᱫᱤᱱ ᱦᱤᱥᱟᱹᱵ ᱜᱮᱦᱟᱸᱜ ᱠᱚ ᱱᱮᱰᱟ ᱠᱟᱜᱼᱟ ᱩᱸᱻ ᱦᱚᱭᱛᱚ ᱛᱮᱦᱮᱸᱧ ᱜᱟᱯᱟ ᱠᱷᱚᱱᱟᱜ ᱜᱮ ᱵᱚᱸᱜᱟ ᱠᱚᱫᱚ ᱮᱦᱚᱵ ᱟᱠᱟ